ᱦᱮᱞᱳ
ᱦᱮᱸ ᱞᱟᱹᱭᱫᱟᱹᱧ ᱨᱚᱲ ᱠᱚ ᱪᱮᱫᱮᱠᱟ ᱟᱸᱡᱚᱢᱚᱜ ᱠᱟᱱᱟ
ᱨᱚᱲ ᱠᱚᱛᱚ ᱱᱟᱜ ᱴᱷᱤᱠ ᱴᱷᱟᱠ ᱜᱮ ᱢᱚᱱᱮ ᱦᱚᱭ ᱟᱸᱡᱚᱢᱚᱜ ᱠᱟᱱ
ᱚᱻ ᱞᱟᱹᱭᱫᱟᱹᱧ ᱛᱟᱦᱞᱮ ᱪᱮᱫ ᱠᱚᱢ ᱪᱤᱠᱟᱹ ᱵᱟᱲᱟᱭᱫᱟ
ᱦᱳᱭ ᱦᱮᱱᱟᱜ ᱞᱮ ᱜᱮᱭᱟ ᱫᱟᱜ ᱡᱟᱹᱲᱤ ᱠᱚᱛᱚ ᱱᱟᱜ ᱵᱟᱭ ᱫᱟᱜ ᱤᱫᱤᱫᱟ ᱟᱨ ᱚᱱᱟ ᱠᱚ ᱠᱷᱟᱹᱛᱤᱨ ᱚᱲᱟᱜ ᱠᱚᱨᱮ ᱮᱠᱷᱚᱱ ᱵᱟᱹᱫᱽ ᱠᱚ ᱡᱟᱭᱦᱳᱠ ᱠᱟᱹᱴᱤᱡ ᱥᱤ ᱵᱟᱲᱟ ᱧᱚᱜ ᱦᱩᱭᱩᱜ ᱠᱟᱱᱟ ᱴᱟᱠᱴᱚᱨ ᱢᱟᱠᱴᱚᱨ ᱛᱮ ᱱᱟᱦᱮᱞ ᱜᱟᱹᱲᱤ ᱢᱟᱹᱲᱤ ᱛᱮ
ᱚ ᱟᱨ ᱠᱟᱹᱴᱤᱡ ᱡᱳᱨ ᱡᱳᱨ ᱧᱚᱜ ᱨᱚᱲ ᱛᱟᱞᱟᱝ ᱢᱮ ᱚ ᱟᱹᱞᱤᱧ ᱫᱚ ᱱᱚᱜᱼᱚᱭ ᱮ ᱚᱲᱟᱜ ᱠᱚᱨᱮ ᱜᱮ ᱱᱚᱜᱼᱚᱭ ᱮ ᱢᱟᱴᱷ ᱠᱚᱥᱮ ᱠᱟᱹᱴᱤᱡ ᱥᱮᱱ ᱦᱩᱭ ᱞᱮᱱᱟ ᱟᱨ ᱦᱩᱲᱩ ᱠᱚ ᱱᱚᱜᱼᱚᱭ ᱮ ᱛᱚᱞᱟ ᱠᱚ ᱞᱟᱜᱟᱣ ᱤᱭᱟᱹ ᱦᱩᱭᱩᱜ ᱞᱟᱹᱜᱤᱫᱼᱟ ᱚ ᱦᱳᱲᱩ ᱠᱚ ᱨᱚᱦᱚᱭ ᱦᱩᱭᱩᱜ ᱞᱟᱹᱜᱤᱫ ᱟᱨᱠᱤ ᱟᱫᱚ ᱚᱱᱟ ᱠᱷᱟᱹᱛᱤᱨ ᱛᱮ ᱥᱮᱛᱟᱜ ᱨᱮ ᱢᱟᱱᱮ ᱵᱟᱹᱫᱽ ᱥᱮᱫ ᱥᱮᱱ ᱦᱩᱭ ᱞᱮᱱᱟ ᱟᱨᱠᱤ ᱱᱤᱛᱚᱜ ᱫᱚ ᱱᱚᱜᱼᱚᱭ ᱚᱲᱟᱜ ᱥᱮᱫ ᱦᱮᱡ ᱦᱩᱭ ᱠᱟᱱᱟ ᱥᱤᱛᱩᱝ ᱦᱚᱸ ᱫᱚᱢᱮ ᱥᱤᱛᱩᱝ ᱠᱟᱱᱟ ᱛᱟᱦᱚᱞᱮ ᱪᱮᱫ ᱞᱮᱠᱟ ᱢᱮᱱᱟᱜ ᱟᱠᱟᱫ ᱵᱤᱱᱟ
ᱱᱟᱯᱟᱭ ᱜᱮ ᱢᱮᱱᱟᱜ ᱞᱤᱧᱟ ᱫᱟᱜ ᱠᱚ ᱛᱟᱦᱚᱞᱮ ᱪᱮᱜᱠᱟ ᱡᱟᱹᱲᱤᱫᱟᱭ ᱥᱮ ᱵᱟᱝ ᱥᱮᱨᱢᱟ ᱵᱟᱹᱫᱽ ᱠᱚᱨᱮ ᱫᱟᱜ ᱠᱚ ᱞᱟᱜᱟᱜ ᱠᱟᱱᱟ ᱥᱮ ᱵᱟᱝ
ᱫᱚᱢᱮ ᱜᱮ ᱡᱟᱹᱲᱤᱭᱮᱫᱼᱟ ᱟᱨ ᱱᱚᱜᱼᱚᱭ ᱪᱟᱥ ᱠᱟᱹᱢᱤ ᱠᱚᱦᱚᱸ ᱮᱛᱚᱦᱚᱵ ᱜᱚᱫ ᱠᱟᱱᱟ ᱟᱨ ᱟᱯᱮ ᱥᱮᱫ ᱜᱮ ᱪᱮᱫ ᱞᱮᱠᱟ ᱠᱟᱹᱴᱤᱡ ᱞᱟᱹᱭ ᱠᱮᱢᱟᱵᱤᱱ ᱢᱟᱱᱮ ᱱᱟᱯᱟᱭ ᱠᱚᱜᱼᱟ ᱟᱨ
ᱟᱞᱮ ᱠᱚ ᱦᱚᱸ ᱛᱚ ᱚᱵᱚᱥᱛᱷᱟ ᱚᱱᱠᱟ ᱵᱟᱹᱱᱩᱜᱼᱟ ᱫᱟᱜ ᱡᱟᱹᱲᱤ ᱦᱚᱸ ᱵᱟᱭ ᱡᱟᱹᱲᱤᱭᱮᱫᱟ ᱟᱨ ᱵᱟᱹᱫᱽ ᱢᱟᱹᱫᱽ ᱠᱚᱫᱚ ᱱᱟᱜ ᱥᱤ ᱵᱟᱲᱟ ᱦᱩᱭ ᱠᱟᱱ ᱫᱟᱜ ᱜᱮ ᱛᱤᱥ ᱠᱚᱛᱮ ᱫᱟᱜ ᱟᱭ
ᱟᱨ ᱮᱸ ᱢᱤᱫᱴᱟᱝ ᱠᱟᱛᱷᱟ ᱞᱤᱧ ᱞᱟᱹᱭ ᱠᱮᱵᱤᱱᱟ ᱛᱚ ᱦᱚᱸᱜᱼᱚ ᱱᱚᱣᱟ ᱡᱮ ᱢᱳᱵᱟᱭᱤᱞ ᱠᱟᱹᱴᱤᱡ ᱤᱭᱟᱹ ᱥᱟᱭᱞᱮᱱᱴ ᱛᱟᱹᱵᱤᱱ ᱥᱮ
ᱢᱚᱵᱟᱭᱤᱞ ᱥᱟᱭᱞᱮᱱᱴ ᱠᱟᱫᱟᱞᱤᱧ
ᱚ ᱛᱟᱦᱞᱮ ᱪᱮᱫ ᱞᱮᱠᱟ ᱢᱟᱱᱮ ᱦᱳᱭ ᱞᱟᱹᱭ ᱫᱟᱞᱤᱧ ᱡᱮ ᱟᱯᱮ ᱥᱮᱫ ᱫᱚ ᱢᱟᱱᱮ ᱪᱮᱫ ᱞᱮᱠᱟ ᱵᱤᱨ ᱫᱤᱥᱚᱢ ᱥᱮ ᱦᱟᱢᱟᱞ ᱫᱤᱥᱚᱢ